ᱦᱮᱸ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ ᱾
ᱪᱤᱠᱟᱹ ᱫᱚ ᱪᱮᱫ ᱦᱚᱸ ᱵᱟᱝ ᱪᱤᱠᱟᱹ ᱵᱟᱲᱟ ᱦᱩᱭᱩᱜ ᱠᱟᱱᱟ ᱱᱚᱛᱮ ᱜᱮ᱾ ᱟᱛᱩ ᱴᱚᱞᱟ ᱥᱮᱱ ᱨᱮᱜᱮ ᱢᱮᱱᱟᱜ ᱠᱟᱜ‌ ᱞᱤᱧᱟ ᱾
ᱟᱪ-ᱪᱷᱟ ᱟᱪ-ᱪᱷᱟ ᱾
ᱟᱹᱵᱤᱱ ᱟᱹᱵᱤᱱ ᱪᱮᱫ ᱵᱤᱱ ᱪᱤᱠᱟᱹᱭᱮᱜᱼᱟ?
ᱟᱹᱞᱤᱧ ᱦᱚᱸ ᱱᱚᱝᱠᱟ ᱮᱢᱱᱤ ᱚᱲᱟᱜ ᱠᱚᱨᱮᱜ ᱜᱮ ᱢᱮᱱᱟᱜ ᱠᱟᱜ ᱞᱤᱧᱟᱸ ᱱᱤᱛᱚᱜ ᱫᱚ ᱾
ᱦᱩᱸ᱾
ᱛᱟᱦᱚᱞᱮ ᱪᱮᱜ ᱠᱟ ᱚᱲᱟᱜ ᱠᱚᱨᱮ ᱫᱚ ᱪᱮᱫ ᱠᱟ? ᱱᱟᱯᱟᱭ ᱵᱟᱲᱟ ᱜᱮ᱾
ᱦᱩᱸ ᱱᱟᱯᱟᱭ ᱵᱟᱲᱟ ᱜᱮ ᱾
ᱟᱪᱪᱷᱟ ᱾
ᱟᱨ ᱟᱯᱮ ᱥᱮᱱ ᱪᱮᱫ ᱞᱮᱠᱟ? ᱱᱟᱯᱟᱭ ᱵᱟᱲᱟ ᱜᱮ ᱾
ᱟᱞᱮ ᱥᱮᱫ ᱦᱚᱸ ᱱᱟᱯᱟᱭ ᱜᱮᱭᱟᱞᱮ, ᱫᱚᱢᱮ ᱫᱟᱜ ᱟᱞᱮ ᱠᱟᱱᱟ ᱟᱞᱮ ᱥᱮᱫ ᱫᱚ ᱾
ᱟᱪ-ᱪᱷᱟ ᱟᱫᱚ ᱛᱚᱞᱟ ᱠᱚ ᱜᱤᱲᱤ ᱵᱟᱲᱟ ᱦᱩᱭ
ᱦᱮᱸ ᱜᱤᱲᱤ ᱫᱚ ᱜᱤᱲᱤ ᱥᱟᱹᱛ ᱦᱩᱭ ᱠᱟᱱᱟ, ᱟᱫᱚ ᱡᱚᱜ ᱡᱚᱢᱮ ᱩᱛᱟᱹᱨ ᱫᱚ ᱟᱹᱰᱤ ᱦᱟᱨᱟᱜᱼᱟ ᱡᱮ ᱨᱚᱦᱚᱭ ᱜᱟᱱᱚᱜ‌ ᱞᱮᱠᱟ ᱫᱟᱜ ᱢᱟ ᱫᱚᱢᱮ ᱫᱟᱜ ᱫᱟᱭ ᱾
ᱚ ᱛᱚᱞᱟ ᱵᱟᱝ ᱜᱟᱱ ᱟᱠᱟᱱ ᱛᱟᱯᱮᱭᱟ ᱾
ᱮᱦᱮᱸᱜ ᱵᱟᱝ ᱜᱟᱱ ᱠᱟᱱ ᱛᱟᱞᱮᱭᱟ᱾
ᱟᱞᱮ ᱥᱮᱱ ᱫᱚ ᱛᱚᱞᱟ ᱜᱟᱱ ᱠᱟᱱᱟ ᱦᱚᱸᱜᱼᱚᱭ ᱜᱟᱯᱟ ᱢᱮᱭᱟᱝ ᱞᱮ ᱨᱚᱦᱚᱭ ᱞᱟᱜᱤᱫ᱾
ᱚᱼᱚ ᱛᱟᱦᱞᱮ ᱫᱟᱜ ᱠᱟᱱ ᱛᱟᱯᱮᱭᱟ ᱠᱷᱮᱛ ᱠᱚ?
ᱦᱩᱸ ᱟᱞᱮ ᱥᱮᱱ ᱫᱚ ᱜᱚᱴᱟ ᱵᱟᱹᱫᱽ ᱵᱟᱹᱭᱦᱟᱹᱲ ᱞᱟᱞᱮ ᱪᱟᱯᱮ ᱫᱟᱜ ᱛᱮ ᱯᱮᱨᱮᱡ ᱟᱠᱟᱱᱟ᱾
ᱟᱪᱪᱷᱟ᱾ ᱟᱨ ᱤᱧᱟᱹᱜ ᱨᱚᱲ ᱠᱞᱤᱭᱟᱨ ᱟᱸᱡᱚᱢᱚᱜ ᱠᱟᱱᱟ ᱛᱚ?
ᱵᱟᱝᱼᱟ ᱴᱷᱤᱠ ᱜᱮᱫ ᱜᱮᱫ ᱟᱸᱡᱚᱢᱚᱜ ᱠᱟᱱᱟ ᱠᱞᱤᱭᱟᱨ ᱵᱟᱝ ᱟᱸᱡᱚᱢᱚᱜ ᱠᱟᱱᱟ᱾ ᱱᱤᱛ ᱦᱚᱸ,
ᱚ ᱠᱟᱴᱤᱜ ᱱᱮᱴᱣᱟᱨᱠ ᱠᱚ ᱯᱨᱚᱵᱞᱮᱢ ᱫᱟᱭ ᱛᱟᱦᱚᱞᱮ ᱾
ᱚᱻ ᱾
ᱟᱞᱮ ᱥᱮᱫ ᱫᱚ ᱱᱚᱝᱠᱟ ᱴᱟᱣᱟᱨ ᱥᱮᱨᱚᱠᱚᱢ ᱵᱟᱭ ᱧᱟᱢ ᱜᱮᱭᱟ ᱱᱚᱛᱮ ᱫᱚ ᱾
ᱦᱚᱸ ᱠᱟᱹᱴᱤᱡ ᱪᱩᱞᱩᱝ ᱵᱟᱦᱨᱮ ᱥᱮᱱ ᱚᱰᱩᱠᱚᱜ ᱵᱤᱱ ᱚᱲᱟᱜ ᱥᱮᱫ ᱨᱮ ᱢᱮᱱᱟᱜ ᱟᱠᱟᱫ ᱵᱤᱱ ᱠᱷᱟᱱ ᱾
ᱵᱟᱝ ᱵᱟᱹᱦᱤᱨ ᱨᱮᱜᱮ ᱢᱮᱱᱟᱜ ᱠᱟᱫ ᱞᱤᱧᱟᱹ ᱚᱲᱟᱜ ᱠᱷᱚᱱ ᱚᱲᱟᱜ ᱨᱮᱦᱚᱸ ᱠᱟᱹᱴᱤᱡ ᱦᱚᱸ ᱴᱟᱣᱟᱨ ᱵᱟᱭ ᱧᱟᱢᱟ᱾
ᱚ ᱟᱪᱪᱷᱟ ᱦᱳᱭ ᱟᱫᱚ ᱱᱤᱛᱚᱜ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱟᱛᱩ ᱫᱤᱥᱚᱢ ᱨᱮ?
ᱟᱛᱩ ᱫᱤᱥᱚᱢ ᱫᱚ ᱱᱚᱜᱼᱚᱭ ᱨᱚᱦᱚᱭ ᱞᱟᱹᱜᱤᱫ ᱜᱮ ᱱᱚᱝᱠᱟ ᱠᱷᱮᱛ ᱠᱚ ᱥᱤ ᱵᱟᱲᱟ ᱠᱟᱜ ᱦᱩᱭᱩᱜ ᱠᱟᱱᱟ᱾ ᱟᱪ ᱪᱮᱫ ᱮᱢ ᱪᱤᱠᱟᱹ ᱛᱚᱞᱟ ᱢᱟ ᱟᱣᱨᱤ ᱦᱟᱨᱟᱜᱼᱟ ᱾
ᱵᱟᱹᱫᱽ ᱠᱚᱫᱚ ᱯᱮ ᱥᱤ ᱵᱟᱲᱟ ᱠᱟᱜᱼᱟ?
ᱦᱮᱸ ᱥᱤ ᱵᱟᱲᱟ ᱠᱟᱜ ᱜᱮᱭᱟᱞᱮ ᱥᱤ ᱪᱟᱞᱟᱜ ᱠᱟᱱ ᱜᱮᱭᱟ ᱾
ᱛᱤᱱ ᱢᱟᱨᱟᱝ ᱮᱢ ᱪᱟᱥᱟ ᱟᱢᱫᱚ?
ᱪᱟᱥ ᱦᱩᱭᱩᱜ ᱜᱮᱭᱟ ᱰᱷᱮᱨ ᱜᱤ‌ ᱢᱚᱴᱟ ᱢᱩᱴᱤ ᱩᱸ ᱥᱟᱜᱟᱰᱤ ᱜᱮ᱾
ᱩᱸᱻ ᱾
ᱟᱯᱮ ᱟᱯᱮ?
ᱟᱞᱮ ᱦᱚᱸ ᱚᱱᱠᱟᱜᱮ ᱰᱷᱮᱨ ᱜᱮ ᱪᱟᱥᱤ ᱦᱚᱲ ᱠᱟᱱᱟ ᱪᱟᱥᱤ ᱦᱚᱲ ᱠᱟᱹᱱᱟᱹᱧ ᱟᱫᱚ ᱪᱟᱥᱜᱮ ᱦᱩᱭᱩᱜ ᱠᱟᱱᱟ ᱾
ᱦᱮᱸ ᱦᱮᱸ ᱾ ᱟᱨ ᱥᱟᱱᱛᱟᱲ ᱢᱟ ᱪᱟᱥ ᱠᱟᱢᱤ ᱪᱮᱛᱟᱱ ᱜᱮ ᱱᱤᱨᱵᱷᱚᱨ ᱪᱟᱥ ᱠᱟᱹᱢᱤ ᱪᱷᱟᱲᱟ ᱛᱚ ᱩᱯᱟᱹᱭ ᱵᱟᱹᱱᱩᱜ ᱛᱟᱵᱚᱱᱟ ᱾ ᱪᱟᱥ ᱠᱟᱹᱢᱤ ᱪᱮᱛᱟᱱ ᱜᱮᱛᱚ ᱟᱵᱚᱣᱟᱜ ᱡᱤᱭᱚᱱ ᱵᱚᱱ ᱠᱷᱟᱸᱰᱟᱣ ᱤᱫᱤ
ᱦᱳᱭ, ᱟᱵᱚᱣᱟᱜ ᱦᱩᱭᱩᱜ ᱠᱟᱱᱟ ᱪᱟᱥ᱾ ᱪᱟᱥ ᱨᱮᱜᱮ ᱟᱵᱚᱣᱟᱜ ᱵᱷᱚᱨᱥᱟ ᱫᱚ, ᱪᱟᱥ ᱵᱟᱝᱠᱷᱟᱱ ᱟᱵᱚᱣᱟᱜ ᱵᱷᱚᱨᱥᱟ ᱜᱮ ᱵᱟᱪᱩᱜ ᱟᱠᱟᱜᱼᱟ᱾
ᱦᱩᱸ ᱦᱩᱸ
ᱪᱟᱥ ᱞᱮᱱ ᱟᱱᱟ ᱜᱮᱵᱚᱱ ᱟᱵᱚ ᱡᱚᱢ ᱛᱟᱵᱚ ᱫᱚ᱾
ᱦᱮᱸ ᱛᱟᱦᱞᱮ ᱪᱮᱫ ᱞᱮᱠᱟ ᱜᱚᱝᱠᱮ ᱱᱚᱝᱠᱟ ᱠᱮᱱᱮᱞ ᱫᱟᱜ ᱠᱚᱯᱮ ᱧᱟᱢ ᱜᱮᱭᱟ ᱥᱮ ᱥᱮᱞᱚ ᱥᱮ ᱥᱮᱨᱢᱟ ᱡᱟᱹᱲᱤ᱾
ᱠᱮᱞᱟᱱ ᱫᱟᱜ ᱫᱚ ᱵᱟᱞᱮ ᱧᱟᱢᱟ, ᱟᱞᱮ ᱫᱚ ᱱᱚᱣᱟ ᱤᱭᱟᱹ ᱠᱚᱛᱮ ᱜᱮ ᱜᱟᱰᱟ ᱫᱟᱜ ᱠᱚᱛᱮ ᱜᱮ᱾
ᱚ ᱜᱟᱰᱟ ᱟᱯᱮ ᱥᱩᱨᱛᱮ ᱜᱟᱰᱟ ᱠᱚ ᱯᱟᱨᱚᱢ ᱟᱠᱟᱱᱟ ᱥᱮ ᱪᱮᱫ ᱦᱚᱸ
ᱦᱳᱭ ᱟᱞᱮ ᱥᱩᱨᱛᱮ ᱜᱟᱰᱟ, ᱢᱩᱸᱰᱩ, ᱜᱟᱹᱰᱭᱟᱹ ᱯᱩᱠᱷᱨᱤ, ᱢᱤᱱᱤ ᱥᱟᱵᱽ ᱢᱟᱨᱥᱟᱞ ᱰᱤᱯᱤᱭᱩᱨ ᱡᱷᱚᱛᱚ ᱢᱮᱱᱟᱜᱼᱟ᱾
ᱟᱪᱪᱷᱟ ᱟᱪᱪᱷᱟ
ᱥᱚᱨᱠᱟᱨ ᱠᱷᱚᱱᱟᱜ ᱜᱮ ᱠᱟᱨᱮᱱᱴ ᱠᱚ ᱜᱚᱴᱟ ᱵᱟᱹᱫᱽ ᱢᱮᱱᱟᱜᱼᱟ᱾
ᱟᱪᱪᱷᱟ ᱟᱪᱪᱷᱟ ᱪᱮᱫ ᱠᱚᱯᱮ ᱪᱟᱥ ᱜᱮᱭᱟ?
ᱦᱩᱲᱩ
ᱵᱟᱝ ᱚᱱᱮ ᱚᱝᱠᱟ ᱤᱭᱟᱹ ᱥᱚᱵᱡᱤ ᱠᱚ ᱥᱮ ᱡᱟᱦᱟᱸᱱᱟᱜ ᱠᱚ
ᱥᱩᱵᱽᱡᱤ ᱠᱚᱦᱚᱸ ᱪᱟᱥ ᱦᱩᱭᱩᱜᱼᱟ, ᱦᱮᱸ ᱥᱩᱵᱽᱡᱤ ᱠᱚᱦᱚᱸ ᱪᱟᱥ ᱦᱩᱭᱩᱜ ᱜᱮᱭᱟ, ᱦᱩᱲᱩ ᱠᱚᱦᱚᱸ ᱡᱷᱚᱛᱚ ᱜᱮ
ᱦᱚᱸ ᱵᱟᱝ ᱦᱩᱲᱩ ᱫᱚ ᱪᱮᱫ ᱢᱤᱫ ᱫᱚᱢ ᱜᱮᱯᱮ ᱪᱟᱥᱟ ᱥᱮ ᱫᱷᱚᱨᱚᱱ ᱦᱩᱲᱩ ᱡᱟᱦᱟᱸ ᱠᱚ ᱞᱟᱹᱭᱟ ᱚᱱᱟ ᱦᱚᱸ
ᱵᱟᱨ ᱫᱷᱟᱣ ᱞᱮ ᱪᱟᱥᱟ᱾
ᱵᱟᱨ ᱫᱷᱟᱣ ᱪᱟᱥ ᱦᱩᱭᱩᱜᱼᱟ᱾
ᱟᱹᱞᱤᱧᱟᱜ ᱨᱚᱲ ᱠᱞᱤᱭᱟᱨ ᱟᱸᱡᱚᱢᱚᱜ ᱠᱟᱱᱟ?
ᱠᱟᱹᱴᱤᱡ ᱥᱟᱭᱤᱰ ᱨᱮ ᱠᱷᱟᱲ ᱠᱷᱚᱲ ᱥᱟᱹᱰᱮ ᱠᱟᱱᱟ ᱤᱱᱟᱹ ᱤᱱᱟᱹ ᱜᱮ
ᱦᱚ ᱱᱤᱛᱚᱜ ᱥᱟᱲᱮ ᱠᱟᱱᱟ ᱥᱮ ᱵᱟᱝ ᱱᱤᱛᱳᱜ?
ᱦᱮᱸ ᱢᱟᱡᱷᱮ ᱢᱟᱡᱷᱮ ᱥᱟᱲᱮ ᱠᱟᱱ ᱜᱮᱭᱟ ᱡᱮᱢᱚᱱ ᱦᱚᱭ ᱞᱮᱠᱷᱟᱱᱮ ᱚᱱᱠᱟ᱾
ᱦᱮᱸ ᱟᱫᱚ ᱯᱷᱟᱸᱠᱟ ᱢᱟᱴᱷ ᱥᱮᱱ ᱤᱧ ᱦᱮᱡ ᱟᱠᱟᱱᱟ ᱥᱮ ᱟᱞᱮᱭᱟᱜ ᱵᱟᱹᱫᱽ ᱥᱮᱱ ᱦᱚᱭᱮᱫ ᱛᱮ ᱱᱚᱝᱠᱟ ᱥᱟᱰᱮᱫ ᱠᱟᱱᱟ᱾ ᱦᱳᱭ ᱢᱟᱭᱤᱠ ᱠᱚᱨᱮᱱᱟᱜ ᱥᱟᱹᱲᱮ ᱵᱟᱝ ᱟᱸᱡᱚᱢᱚᱜ ᱠᱟᱱᱟ ᱛᱚ
ᱵᱟ ᱵᱟᱝ ᱮᱴᱟᱜ ᱠᱤᱪᱷᱩ ᱫᱚ ᱵᱟᱝ ᱤᱱᱟᱹᱜᱮ ᱠᱷᱲᱠᱷᱲ ᱠᱟᱹᱴᱤᱡ ᱥᱟᱰᱮ ᱠᱟᱱᱟ ᱢᱟᱡᱷᱮ ᱢᱟᱡᱷᱮ ᱥᱚᱵ ᱥᱚᱢᱚᱭ ᱫᱚ ᱵᱟᱝ
ᱚ ᱢᱟᱱᱮ, ᱦᱚᱭᱟᱭ ᱦᱚᱭᱟᱭ ᱦᱚᱭᱮᱫ ᱠᱷᱟᱱ ᱜᱮ ᱥᱟᱲᱮᱜ ᱠᱟᱱᱟ᱾
ᱦᱮᱸ ᱦᱮᱸ ᱟᱞᱤᱧ ᱦᱚᱸ ᱱᱚᱝᱠᱟ ᱢᱟᱴᱷ ᱥᱮᱫ ᱜᱮᱞᱤᱧ ᱦᱮᱡ ᱟᱠᱟᱱᱟ ᱜᱤᱫᱽᱨᱟᱹ ᱠᱚ ᱠᱷᱮᱹᱞ ᱠᱟᱱᱟ ᱟᱫᱚ ᱩᱱᱠᱩ ᱪᱮᱪᱟᱢᱮᱪᱤ ᱟᱸᱡᱚᱢᱚᱜ ᱠᱟᱱᱟ ᱯᱟᱪᱮ
ᱵᱟᱝ ᱟᱸᱡᱚᱢᱚᱜ ᱠᱟᱱᱟ ᱚᱦᱚᱸᱜ
ᱟᱪᱪᱷᱟ ᱛᱟᱦᱚᱞᱮ ᱱᱤᱛᱚᱜ ᱟᱹᱵᱤᱱ ᱫᱚ ᱵᱚᱞ ᱠᱚᱫᱚ ᱵᱟᱵᱤᱱ ᱠᱷᱮᱞ ᱜᱮᱭᱟ?
ᱠᱷᱮᱞ ᱜᱮᱭᱟᱞᱤᱧ ᱠᱷᱮᱞ ᱫᱚ ᱟᱫᱚ ᱱᱚᱜ-ᱚᱭ ᱱᱤᱭᱟᱹ ᱠᱚᱴᱟ ᱫᱤᱱ ᱵᱟᱝ ᱠᱷᱮᱞ ᱦᱩᱭᱩᱜ ᱠᱟᱱᱟ᱾ ᱫᱚᱢᱮ ᱫᱟᱜ ᱡᱟᱲᱤᱭᱮᱫ ᱛᱮ
ᱫᱟᱜ ᱡᱟᱹᱲᱤᱭᱮᱫ ᱛᱮ ᱠᱚᱲᱟ ᱠᱚ ᱵᱟᱠᱚ ᱩᱰᱳᱠᱚᱜ ᱠᱟᱱᱟ ᱵᱟᱝ ᱢᱟ ᱢᱟᱴᱷ᱾
ᱦᱮᱸ ᱦᱮᱸ ᱴᱷᱤᱠ ᱴᱷᱟᱠ ᱳᱭ ᱵᱟᱨᱯᱮ ᱦᱚᱲ ᱛᱮ ᱚᱠᱟ ᱞᱮᱠᱟᱢ ᱠᱷᱮᱞᱟ ᱤᱱᱠᱟᱹ ᱛᱷᱤᱭᱟ ᱵᱟᱲᱟ ᱜᱮ ᱦᱩᱭᱩᱜ ᱠᱟᱱᱟ᱾ ᱦᱚᱞᱟ ᱟᱨ ᱢᱟᱱᱫᱷᱮᱨ ᱢᱮᱱ ᱫᱚ ᱵᱟᱹᱞᱤᱧ ᱦᱤᱡᱩᱜ ᱠᱟᱱᱟ ᱜᱚᱰᱟ ᱥᱮᱡ ᱦᱟᱯᱮ
ᱚ ᱴᱩᱨᱱᱟᱢᱮᱱᱴ ᱠᱚ ᱚᱱᱠᱟ ᱵᱟᱯᱮ ᱥᱟᱵ ᱠᱟᱜᱼᱟ ᱡᱟᱦᱟᱸ ᱠᱚᱨᱮ ᱴᱤᱢ
ᱚᱱᱠᱟ ᱱᱤᱭᱟᱹᱵᱟᱨ ᱫᱚ ᱢᱤᱫᱷᱟᱣ ᱜᱮ ᱥᱟᱵ ᱦᱩᱭ ᱞᱮᱱ ᱟᱫᱚ ᱮᱸ ᱦᱟᱨᱟᱣ ᱦᱩᱭ ᱠᱟᱱᱟ
ᱩ ᱦᱩ ᱵᱟᱯᱮ ᱥᱤᱢ ᱦᱚᱸ ᱵᱟᱯᱮ ᱨᱟᱠᱟᱵ ᱞᱮᱱᱟ
ᱵᱟᱝ ᱢᱤᱫ ᱜᱚᱰᱟ ᱞᱮ ᱨᱟᱠᱟᱵ ᱞᱮᱱᱟ ᱟᱫᱚ ᱮᱱᱛᱮᱜ ᱞᱮ ᱦᱟᱨᱟᱣᱱᱟ
ᱩᱸ ᱦᱚᱭ ᱠᱷᱮᱞ ᱢᱟ ᱚᱱᱠᱟᱜᱮ ᱦᱟᱨ ᱡᱤᱛ ᱛᱟᱦᱮᱱ ᱜᱮᱭᱟ
ᱩ ᱦᱩ
ᱢᱤᱫ ᱫᱷᱟᱣᱮᱢ ᱫᱟᱲᱮᱜ ᱠᱷᱟᱱ ᱟᱨ ᱢᱤᱫ ᱫᱷᱟᱣᱮᱢ ᱦᱟᱨᱟᱜ ᱜᱮᱭᱟ
ᱟᱵᱚᱣᱟᱜ ᱦᱮᱸ ᱛᱟᱦᱚᱞᱮ ᱜᱚᱝᱠᱮ ᱟᱸᱡᱚᱢ ᱠᱮᱫ ᱜᱮᱭᱟ ᱥᱮ ᱵᱟᱝ ᱛᱟᱦᱚᱞᱮ
ᱦᱚᱸ ᱤᱧ ᱦᱚᱸᱧ ᱠᱷᱮᱞ ᱜᱮᱭᱟ
ᱦᱮᱸ
ᱟᱫᱚ ᱡᱩᱣᱟᱹᱱ ᱠᱚᱲᱟ ᱠᱟᱱᱟ ᱵᱚᱱ ᱱᱤᱛᱚᱜ ᱵᱟᱢ ᱠᱷᱮᱞ ᱠᱷᱟᱱ ᱵᱚᱞ ᱟᱫᱚ ᱛᱤᱥᱮᱢ ᱠᱷᱮᱞᱟ᱾
ᱦᱩᱸ ᱦᱩ
ᱡᱩᱣᱟᱹᱱ ᱵᱷᱳᱨᱜᱮ ᱵᱚᱞ ᱫᱚᱢ ᱠᱷᱮᱞ ᱫᱟᱲᱮᱭᱟᱜᱼᱟ ᱡᱩᱣᱟᱹᱱ ᱪᱟᱵᱟᱠᱟᱱ ᱥᱮᱜᱮ ᱟᱫᱚ ᱵᱚᱞ ᱫᱚ ᱵᱟᱢ ᱠᱷᱮᱹᱞ ᱫᱟᱲᱮᱭᱟᱜᱼᱟ
ᱦᱩ ᱪᱮᱠᱟ ᱯᱨᱠᱴᱤᱥ
ᱤᱧ ᱫᱚ ᱯᱮᱠᱴᱤᱥ ᱠᱚᱫᱚ ᱵᱟᱝᱼᱟ ᱚᱱᱠᱟ ᱢᱟᱴᱷ ᱠᱚᱨᱮᱜᱮ ᱠᱷᱮᱞ ᱦᱩᱭᱩᱜᱼᱟ
ᱡᱮ ᱤᱧ ᱫᱚ ᱡᱮ ᱱᱟᱠᱩ ᱮᱴᱟᱜᱼᱟ ᱮ ᱯᱞᱮᱭᱟᱨ ᱞᱮᱠᱟ ᱡᱮ ᱮᱴᱟᱜ ᱨᱮ ᱠᱳᱪᱤᱧ ᱪᱟᱞᱟᱜᱼᱟ ᱚᱸᱰᱮ ᱠᱷᱚᱱ ᱵᱮᱥᱤᱧ ᱴᱨᱮᱱᱤᱝ ᱦᱟᱛᱟᱣᱟ ᱚᱱᱠᱟ ᱠᱚᱫᱚ ᱵᱟᱝ ᱟ ᱤᱧ ᱡᱟᱦᱟᱸᱜᱮ ᱮᱠᱫᱚᱢ ᱠᱷᱮᱞ ᱟᱨ ᱠᱷᱮᱞ
ᱦᱮᱸ ᱛᱚ ᱴᱩᱨᱱᱟᱢᱴ ᱴᱩᱨᱱᱟᱢᱮᱱᱴ ᱠᱚ ᱴᱩᱨᱱᱟᱢᱮᱱᱴ ᱠᱚ
ᱴᱩᱨᱱᱟᱢᱮᱱᱴ ᱠᱚ ᱡᱷᱚᱛᱚ ᱜᱮ ᱠᱷᱮᱞ ᱦᱩᱭ ᱠᱟᱱᱟ
ᱦᱮᱸ
ᱠᱷᱮᱞ ᱠᱟᱛᱮ ᱚᱱᱠᱟ ᱯᱨᱟᱭᱤᱡ ᱠᱚᱦᱚᱸ ᱫᱟᱲᱮ ᱵᱟᱲᱟ ᱦᱩᱭ ᱠᱟᱱ ᱜᱮᱭᱟ
ᱦᱩᱸ ᱦᱩᱸ
ᱟᱨ ᱥᱟᱱᱛᱟᱲ ᱠᱚᱨᱮ ᱥᱟᱱᱛᱟᱲ ᱟᱛᱩ ᱨᱮ ᱠᱷᱮᱞ ᱢᱟ ᱥᱩᱠᱨᱤ ᱜᱮ ᱯᱨᱟᱭᱤᱡᱽ ᱢᱟᱠᱚ ᱛᱟᱦᱮᱱ ᱡᱟᱹᱥᱛᱤ ᱥᱩᱠᱨᱤ ᱟᱞᱮ ᱥᱩᱠᱨᱤ ᱜᱮᱞᱮ ᱫᱟᱲᱮ ᱟᱞᱮ ᱥᱩᱠᱨᱤ ᱠᱚᱜᱮᱞᱮ ᱫᱟᱲᱮ ᱵᱟᱲᱟ ᱠᱟᱱᱟ
ᱟᱪᱷᱟ ᱟᱪᱷᱟ ᱟᱞᱮ ᱦᱚᱸ ᱥᱩᱠᱨᱤ ᱠᱚᱫᱚ ᱞᱮ ᱫᱟᱲᱮ ᱵᱟᱲᱟ ᱟᱠᱟᱱ ᱜᱮᱭᱟ
ᱦᱳᱭ ᱥᱩᱠᱨᱤ ᱠᱚ ᱟᱨ ᱱᱚᱣᱟ ᱴᱟᱠᱟ ᱛᱟᱦᱮᱱ ᱜᱮᱭᱟ ᱴᱟᱠᱟ ᱠᱚᱦᱚᱸ
ᱟᱪᱪᱷᱟ
ᱟᱨ ᱵᱚᱭᱞᱟᱨ ᱠᱷᱮᱞ ᱠᱚᱫᱚᱯᱮ ᱪᱟᱞᱟᱣ ᱵᱟᱲᱟᱜ ᱜᱮᱭᱟ ᱥᱮ ᱵᱟᱝ
ᱦᱮᱸ ᱵᱚ ᱵᱚᱭᱞᱟᱨ ᱠᱷᱮᱞ ᱵᱚᱭᱞᱟᱨ ᱠᱷᱮᱞ ᱜᱮ ᱟᱞᱮᱥᱮᱫ ᱫᱚ ᱡᱟᱹᱥᱛᱤ ᱦᱩᱭᱩᱜ ᱜᱮᱭᱟ ᱩᱱᱟᱹᱜ ᱴᱟᱠᱟ ᱫᱚ ᱦᱩᱭ ᱫᱚ ᱦᱩᱭᱩᱜ ᱜᱮᱭᱟ ᱟᱫᱚ ᱩᱱᱟᱹᱜ ᱵᱷᱟᱹᱜᱤ ᱴᱤᱢ ᱫᱚ ᱟᱹᱛᱩ ᱨᱮᱱᱟᱜ ᱫᱚ ᱵᱟᱝ ᱠᱟᱱ ᱛᱟᱞᱮᱭᱟ ᱟᱫᱚ ᱵᱟᱦᱨᱮ ᱴᱤᱢ ᱠᱚ ᱤᱱᱠᱟ. ᱪᱟᱞᱟᱣ ᱵᱟᱲᱟ ᱦᱩᱭᱩᱜᱼᱟ ᱢᱮᱱ
ᱟᱯᱮᱫᱚ ᱢᱟᱱᱮ ᱜᱟᱣᱛᱟ
ᱦᱮᱸ ᱦᱮᱸ
ᱜᱟᱶᱛᱟ ᱴᱤᱢ ᱠᱟᱱ ᱛᱟᱯᱮᱭᱟ ᱦᱟᱸᱰᱮᱱ ᱱᱟᱸᱰᱮᱱ ᱠᱚ ᱦᱮᱡ ᱡᱚᱴᱟᱣ ᱠᱟᱛᱮᱜ ᱯᱮ ᱠᱷᱮᱞᱟ ᱡᱩᱫᱤ ᱯᱮ ᱫᱟᱲᱮᱜᱼᱟ ᱟᱫᱚ ᱯᱷᱤᱥᱴᱤ ᱫᱚ ᱪᱮᱫᱞᱮᱠᱟ ᱚᱱᱟ ᱫᱚᱯᱮ ᱡᱚᱢᱟ
ᱯᱷᱤᱥᱥᱴᱤ ᱫᱚ ᱡᱟᱦᱟᱸ ᱴᱷᱮᱱ ᱢᱤᱫ ᱫᱤᱱ ᱱᱮᱰᱟ ᱠᱟᱜᱼᱟᱞᱮ ᱢᱤᱫ ᱫᱤᱱ ᱡᱟᱦᱟᱸ ᱦᱤᱞᱳᱜ ᱜᱮ
ᱦᱚᱭ ᱡᱟᱦᱟᱸᱭ ᱠᱚᱲᱟ ᱴᱷᱮᱱ ᱜᱮᱠᱚ ᱛᱟᱦᱮᱱᱟ ᱮᱸ ᱱᱮᱸᱰᱟ ᱠᱮᱜᱼᱟ ᱯᱮ ᱡᱮ ᱱᱤᱱᱟᱹᱜ ᱫᱤᱱ ᱨᱮᱵᱚᱱ ᱡᱚᱢ ᱠᱚᱣᱟ᱾
ᱦᱮᱸ ᱦᱮᱸ
ᱟᱫᱚ ᱠᱚᱲᱟ ᱠᱚᱯᱮ ᱥᱮᱱ ᱡᱟᱣᱨᱟᱭᱮᱱᱟ ᱟᱫᱚ ᱯᱮᱼᱼ
ᱦᱮᱸ ᱦᱮᱸ ᱦᱮᱸ ᱦᱮᱸ
ᱟᱪᱷᱟ
ᱟᱨ ᱱᱤᱝᱠᱟᱹ ᱵᱚᱭᱞᱟᱨ ᱠᱷᱟᱱ ᱫᱚ ᱟᱹᱛᱩ ᱨᱮᱱᱟᱜ ᱴᱤᱢ ᱯᱦᱤᱥ ᱠᱷᱟᱴᱚ ᱠᱷᱟᱴᱚ ᱢᱮᱱᱟᱜᱼᱟ᱾
ᱡᱮ ᱦᱚᱸ ᱚᱱᱟ ᱠᱚᱛᱮ ᱦᱚᱸ ᱵᱷᱟᱹᱜᱤ ᱜᱮ ᱢᱤᱫᱴᱮᱡ ᱨᱟᱹᱥᱠᱟᱹ ᱢᱤᱫᱴᱷᱮᱱ ᱡᱚᱢ᱾
ᱦᱮᱸ
ᱦᱚᱸ ᱟᱨ ᱟᱯᱮ ᱟᱹᱛᱩ ᱠᱮᱞᱟᱵᱽ ᱯᱟᱦᱴᱟ ᱠᱷᱚᱱᱟᱜ ᱵᱚᱞ ᱠᱷᱮᱞ ᱠᱚᱫᱚᱯᱮ ᱦᱩᱭ ᱦᱚᱪᱚᱭ ᱜᱮᱭᱟ ᱥᱮ ᱵᱟᱝ?
ᱦᱮᱸ ᱦᱩᱭ ᱚᱪᱚᱭ ᱜᱮᱭᱟᱞᱮ ᱵᱚᱪᱷᱚᱨ ᱨᱮ ᱢᱤᱫ ᱫᱚᱢ᱾
ᱦᱮᱸ ᱚᱱᱟ ᱫᱚ ᱚᱠᱟ ᱡᱚᱜ ᱯᱮ ᱦᱩᱭ ᱚᱪᱚᱭᱟ?
ᱱᱚᱶᱟ ᱥᱚᱨᱦᱟᱭ ᱵᱚᱸᱜᱟ ᱥᱚᱢᱚᱭ
ᱥᱚᱦᱨᱟᱭ ᱵᱚᱸᱜᱟ ᱵᱟ ᱮᱸ ᱥᱩᱫᱩ ᱵᱚᱞ ᱠᱷᱮᱞ ᱜᱮᱼᱼ ᱛᱟᱦᱮᱱᱟ ᱥᱮ ᱟᱨᱦᱚᱸ ᱦᱟᱱᱟ ᱱᱟᱶᱟ ᱮᱸ ᱚᱱᱠᱟ ᱮᱥᱯᱚᱴ ᱠᱚ ᱛᱟᱦᱮᱱ ᱜᱮᱭᱟ?
ᱤᱥᱯᱚᱴ ᱫᱚ ᱵᱟᱝᱜᱮ ᱱᱚᱝᱠᱟ ᱥᱤᱢ ᱛᱩᱯᱩᱫᱽ ᱠᱚ ᱛᱟᱦᱮᱱ ᱜᱮᱭᱟ᱾
ᱚ ᱥᱤᱢ ᱛᱩᱯᱩᱫ ᱯᱟᱲᱟᱣᱟ᱾
ᱟᱯᱮ ᱫᱚ ᱛᱟᱦᱞᱮ ᱯᱮ ᱫᱚᱦᱚᱭ ᱜᱮᱭᱟ ᱥᱮ ᱵᱟᱝ ᱛᱟᱦᱞᱮ ᱚᱱᱠᱟ?
ᱦᱚᱸ ᱟᱞᱮ ᱫᱚ ᱟᱹᱰᱤᱜᱟᱱ ᱠᱚᱢᱯᱤᱴᱤᱥᱟᱱ ᱛᱟᱦᱮᱱᱟ ᱟᱹᱰᱤᱜᱟᱱ᱾ ᱟᱞᱮ ᱫᱚ ᱯᱷᱮᱵ ᱯᱷᱮᱵᱽᱨᱩᱣᱟᱨᱤ ᱢᱟᱥ᱾
ᱦᱚᱸ ᱪᱮᱫ ᱠᱚ ᱱᱚᱝᱠᱟ ᱴᱟᱠᱟ ᱠᱷᱮᱞ ᱜᱮ?
ᱦᱩᱸ ᱴᱟᱠᱟ ᱠᱷᱮᱞ ᱜᱮ ᱟᱨᱦᱚᱸ ᱚᱱᱠᱟ ᱜᱮ ᱠᱚᱲᱟ ᱠᱚᱣᱟᱜ ᱠᱷᱮᱞ ᱠᱚᱞᱮ ᱫᱚᱦᱚᱭᱟ ᱯᱟᱸᱪ ᱠᱤᱞᱚᱢᱤᱴᱟᱨ ᱨᱩᱰ ᱨᱮᱥ᱾ ᱚᱱᱟᱠᱚ ᱟᱨᱦᱚᱸᱼᱼ ᱦᱟᱱᱟ ᱱᱚᱶᱟ ᱚᱱᱠᱟ ᱜᱮ ᱥᱟᱺᱰᱤ ᱛᱩᱯᱩᱫ ᱠᱚ ᱛᱟᱦᱮᱱᱟ ᱵᱮᱡᱷᱟ ᱛᱩᱧ ᱠᱚ ᱛᱟᱦᱮᱱᱟ᱾
ᱟᱪᱷᱟ ᱟᱪᱷᱟ
ᱦᱮᱸ ᱟᱹᱰᱤᱜᱟᱱ ᱟᱹᱰᱤᱜᱟᱱ ᱚᱱᱠᱟ ᱤᱭᱟᱹ ᱢᱮᱱᱟᱜᱼᱟ ᱢᱟᱱᱮ ᱦᱮᱯᱨᱟᱣ᱾ ᱠᱷᱮᱞ ᱠᱷᱮᱞ ᱦᱮᱯᱨᱟᱣ ᱢᱮᱱᱟᱜᱼᱟ ᱠᱩᱲᱤ ᱠᱚᱣᱟᱜ ᱵᱮᱡᱷᱟ ᱛᱩᱧ ᱠᱚᱲᱟ ᱠᱚᱣᱟᱜ ᱵᱮᱡᱷᱟ ᱛᱩᱧ᱾
ᱟᱪᱷᱟ ᱱᱚᱝᱠᱟ ᱯᱟᱛᱟ ᱮᱱᱮᱡ ᱠᱚ ᱱᱚᱝᱠᱟ ᱵᱟᱯᱮ ᱫᱚᱦᱚᱭ ᱡᱮ ᱯᱟᱛᱟ ᱮᱱᱮᱡ ᱥᱮ ᱡᱟᱦᱟᱱᱟᱜ? ᱦᱚᱭᱛᱚᱼᱼ
ᱦᱩᱸ ᱦᱮᱸ ᱚᱱᱟ ᱠᱚᱦᱚᱸ ᱛᱟᱦᱮᱱ ᱜᱮ ᱦᱮᱯᱨᱟᱣ ᱛᱟᱦᱮᱱᱟ ᱟᱫᱚ ᱠᱚᱢᱯᱤᱴᱤᱥᱟᱱ᱾
ᱟᱪᱷᱟ
ᱚᱱᱠᱟᱜᱮ ᱞᱟᱝ ᱤᱭᱟᱹ ᱱᱚᱶᱟ ᱮᱸᱼᱼ ᱩᱸ ᱞᱟᱜᱽᱬᱮ ᱮᱱᱮᱡ ᱦᱮᱯᱨᱟᱣ ᱛᱟᱦᱮᱱ ᱜᱮᱭᱟ᱾
ᱟᱪᱷᱟ
ᱱᱚᱶᱟ ᱮᱴᱟᱜ ᱮᱴᱟᱜ ᱛᱩᱩ ᱠᱚᱨᱮ ᱠᱷᱚᱱ ᱴᱤᱢ ᱠᱚ ᱦᱤᱡᱩᱜᱼᱟ ᱟᱫᱚ ᱱᱚᱶᱟ ᱱᱚᱸᱰᱮ ᱟᱫᱚᱞᱮ ᱦᱮᱯᱨᱟᱣ ᱠᱚᱣᱟ ᱚᱠᱚᱭ ᱵᱷᱟᱹᱜᱤ ᱠᱚ ᱮᱱᱮᱡᱼᱟ ᱩᱱᱠᱩ ᱜᱮ ᱟᱫᱚᱼᱼ ᱯᱷᱟᱥ ᱥᱮᱠᱮᱱᱰ ᱛᱷᱟᱲ ᱥᱟᱵ ᱦᱩᱭᱩᱜᱼᱟ᱾
ᱟᱪᱷᱟ ᱟᱪᱷᱟ, ᱟᱪᱷᱟ ᱯᱨᱟᱭᱤᱡᱽ ᱫᱚ ᱚᱠᱟᱞᱮᱠᱟ ᱛᱟᱦᱮᱱᱟ?
ᱯᱨᱟᱭᱤᱡᱽ ᱦᱚᱸᱛᱚ ᱯᱨᱟᱭᱤᱡᱽ ᱫᱚ ᱚᱱᱟ ᱦᱚᱸ ᱛᱚ ᱴᱟᱠᱟ ᱛᱟᱦᱮᱱᱟ᱾ ᱚᱱᱟ ᱨᱮᱫᱚ ᱥᱩᱫᱩ ᱴᱟᱠᱟ ᱜᱮ ᱛᱟᱦᱮᱱᱟ ᱚᱝᱠᱟ ᱜᱤ ᱟᱫᱚ ᱛᱟᱦᱮᱱᱟ᱾ ᱫᱚᱥ ᱦᱟᱡᱟᱨ ᱟᱴᱼᱼ ᱟᱴ ᱦᱟᱡᱟᱨ ᱥᱟᱛ ᱦᱟᱡᱟᱨ ᱮᱸ ᱤᱱᱠᱟᱹ ᱛᱟᱦᱮᱱᱟ ᱡᱮᱦᱚᱸ ᱠᱟ ᱟᱠᱚᱣᱟᱜ ᱥᱟᱱᱛᱚᱱᱟ ᱯᱟ. ᱨᱟ ᱯᱨᱟᱭᱤᱡᱽ᱾
ᱟᱪᱷᱟ ᱟᱪᱷᱟ
ᱡᱟᱛᱮ ᱩᱱᱠᱩ ᱯᱷᱟᱥᱴ ᱥᱮᱠᱮᱱᱰ ᱛᱷᱟᱨᱰ ᱡᱟᱛᱮ ᱦᱮᱸ ᱵᱷᱟᱹᱜᱤ ᱠᱚ ᱵᱩᱡᱷᱟᱹᱣ ᱢᱟ ᱯᱨᱟᱭᱤᱡᱽ ᱧᱟᱢ ᱠᱟᱛᱮᱱ᱾
ᱦᱩᱸ
ᱦᱩᱸ ᱟᱯᱮᱥᱮᱱ ᱫᱚ ᱱᱚᱶᱟ ᱠᱚᱫᱚ ᱵᱟᱝ ᱦᱩᱭᱩᱜ ᱜᱮᱭᱟ?
ᱪᱮ ᱦᱮᱸ ᱦᱩᱭᱩᱜ ᱜᱮᱭᱟ ᱦᱩᱭᱩᱜ ᱜᱮᱭᱟ ᱛᱚ ᱟᱞᱮ ᱟᱞᱮ ᱟᱹᱛᱩ ᱨᱮ ᱪᱚᱝᱼᱼ ᱫᱚᱦᱚ ᱢᱟᱱᱮ ᱢᱤᱫ ᱫᱷᱟᱣ ᱦᱩᱭᱱᱟ ᱚᱨ ᱫᱚ ᱵᱟᱝ ᱫᱚ ᱦᱩᱭᱱᱟ ᱠᱤᱱᱛᱩ ᱦᱩᱭᱩᱜ ᱜᱮᱭᱟ ᱯᱟᱥᱟ ᱯᱟᱥᱮ ᱟᱹᱛᱩ ᱠᱚᱨᱮ ᱦᱩᱭᱩᱜ ᱜᱮᱭᱟ᱾
ᱦᱮᱸ ᱦᱮᱸ ᱚ
ᱱᱚᱣᱟ ᱴᱟᱜ ᱵᱚᱪᱷᱚᱨ ᱨᱮ ᱢᱤᱫᱴᱟᱹᱝ ᱨᱟᱹᱥᱠᱟᱹ
ᱦᱮᱸ ᱦᱮᱸ
ᱱᱚᱣᱟ ᱵᱚᱞ ᱠᱷᱮᱞ ᱠᱚᱫᱚ ᱪᱮᱫ ᱢᱟᱱᱮ ᱵᱚᱞ ᱠᱷᱮᱹᱞ ᱥᱟᱶᱛᱮ ᱟᱫᱚ ᱢᱤᱫᱴᱮᱱ ᱨᱟᱹᱥᱠᱟᱹ ᱚᱱᱟ ᱠᱚ ᱠᱚᱢᱯᱤᱴᱤᱥᱮᱱ ᱛᱟᱦᱮᱱᱟ ᱚᱱᱟ ᱥᱟᱶᱛᱮ ᱟᱫᱚ ᱱᱤᱡᱮᱨ ᱠᱚᱨᱮᱱ ᱮᱴᱟᱜ ᱠᱚᱨᱮᱱ ᱯᱮᱲᱟ ᱠᱚᱠᱚ ᱦᱤᱡᱩᱜᱼᱟ᱾
ᱦᱮ ᱦᱮᱸ
ᱟᱫᱚᱢ ᱱᱮ ᱱᱮᱣᱛᱟᱭ ᱮᱭᱟᱢ ᱛᱚ ᱡᱮ ᱟᱞᱮ ᱟᱛᱳ ᱨᱮ ᱱᱤᱱᱟᱹᱜ ᱫᱤᱱ ᱨᱮ ᱵᱚᱞ ᱠᱷᱮᱞ ᱦᱩᱭᱩᱜ ᱠᱟᱱᱟ ᱧᱮᱧᱮᱞ ᱦᱤᱡᱩᱜ
ᱦᱚᱸ ᱥᱟᱶ ᱥᱟᱶᱛᱮ ᱯᱚᱨᱚᱵᱽ ᱠᱚᱦᱚᱸ ᱦᱩᱭᱩᱜ ᱠᱟᱱᱟ᱾
ᱦᱳᱭ ᱟᱨ ᱥᱟᱶᱛᱮ ᱟᱫᱚ ᱱᱚᱣᱟ ᱯᱚᱨᱚᱵᱽ ᱯᱤᱭᱟᱹ ᱠᱚ ᱟᱫᱚ ᱡᱷᱚᱛᱚᱣᱟᱜ ᱦᱩᱭᱩᱜᱼᱟ᱾
ᱦᱮᱸ ᱦᱮᱸ
ᱱᱚᱜᱼᱚᱭ ᱱᱚᱝᱠᱟ ᱟᱞᱮ ᱥᱮᱱ ᱫᱚ, ᱟᱯᱮ ᱥᱮᱱ ᱚᱱᱠᱟ ᱫᱚ, ᱟᱯᱮ ᱟᱛᱳ ᱨᱮᱫᱚ ᱵᱟᱝ ᱦᱩᱭᱩᱜ ᱜᱮᱭᱟ ᱵᱟᱝ?
ᱪᱮᱫ ᱱᱚᱝᱠᱟ ᱤᱭᱟᱹ ᱯᱟᱛᱟ ᱮᱱᱮᱡ ᱠᱚ᱾
ᱦᱳᱭ
ᱱᱚᱣᱟᱧ ᱞᱟᱹᱭ ᱠᱮᱫ ᱡᱮ ᱢᱤᱫ ᱫᱷᱟᱣ ᱦᱩᱭ ᱞᱮᱱᱟ, ᱟᱞᱮ ᱥᱮ ᱟᱞᱮᱥᱮᱱ ᱫᱚ ᱟᱫᱚ ᱚᱱᱠᱟ ᱯᱟᱥᱟᱯᱟᱥᱤ ᱦᱩᱭᱩᱜ ᱜᱮᱭᱟ᱾ ᱟᱞᱮ ᱴᱷᱮᱱ ᱫᱚ ᱚᱱᱟ ᱯᱚᱨ ᱫᱚ ᱟᱹᱣᱨᱤ ᱫᱚᱦᱚ ᱦᱩᱭᱩᱜᱼᱟ, ᱢᱤᱫ ᱫᱷᱟᱣ ᱜᱮ ᱦᱩᱭ ᱞᱮᱱᱟ ᱟᱹᱨᱤ ᱞᱤᱧ ᱫᱤᱥᱟᱹᱭᱟ᱾
ᱦᱟᱸ ᱦᱳᱭ ᱟᱞᱮ ᱥᱮᱱ ᱫᱚ ᱱᱚᱣᱟ ᱠᱚᱜᱮ ᱟᱨᱦᱚᱸ ᱯᱟᱥᱟᱯᱟᱥᱤ ᱟᱹᱛᱩ ᱠᱚᱨᱮ ᱱᱚᱜᱼᱚᱭ ᱱᱟᱦᱟᱜ ᱟᱫᱚ ᱱᱟᱦᱟᱜ ᱞᱮᱛᱟᱲ ᱜᱮ ᱟᱫᱚ ᱟᱹᱛᱩ ᱠᱮ ᱟᱹᱛᱳ ᱟᱫᱚ ᱵᱚᱞ ᱠᱷᱮᱞ ᱦᱩᱭᱩᱜᱼᱟ᱾
ᱦᱮᱸ ᱦᱮᱸ ᱢᱮ ᱥᱤᱜᱤᱧ ᱧᱚᱜ ᱟᱨᱟᱢ ᱚᱱᱟ ᱵᱚᱞ ᱠᱷᱮᱞ ᱥᱤᱡᱤᱱ ᱫᱚ ᱟᱫᱚ ᱱᱚᱜᱼᱚᱭ ᱛᱚ ᱱᱤᱭᱟᱹ ᱱᱚᱰᱮ ᱠᱷᱚᱱ ᱜᱮ ᱪᱟᱹᱞᱩᱭ ᱮᱱᱟ ᱥᱮ
ᱦᱩᱸ, ᱦᱳᱭ ᱟᱞᱮ ᱱᱚᱛᱮ ᱫᱚ ᱟᱜᱚᱥᱴ ᱠᱷᱚᱱᱟᱜ ᱟᱨᱟᱢᱵᱷᱚᱜᱼᱟ᱾
ᱟᱪᱪᱷᱟ
ᱟᱜᱚᱥᱴ ᱠᱷᱚᱱᱟᱜ ᱟᱫᱚ ᱜᱚᱴᱟ ᱟᱫᱚ
ᱟᱹᱛᱩ ᱠᱮ ᱟᱹᱛᱩ ᱟᱫᱚ ᱠᱷᱮᱞ ᱜᱚᱴᱟ ᱟᱨᱟᱢᱵᱷᱚᱜᱼᱟ᱾
ᱦᱩᱸ ᱦᱩᱸ
ᱟᱫᱚ ᱟᱞᱮ ᱦᱚᱸ ᱟᱫᱚ ᱛᱟᱨᱟᱥᱤᱧ ᱵᱮᱲᱟ ᱫᱚ ᱧᱮᱧᱮᱞ ᱞᱮ ᱪᱟᱞᱟᱜ ᱜᱮᱭᱟ ᱢᱤᱫ ᱱᱚᱰᱮᱠ ᱫᱚ
ᱟᱪᱪᱷᱟ
ᱦᱮᱸ
ᱜᱚᱝᱠᱮ ᱛᱚᱵᱮ ᱱᱚᱝᱠᱟ, ᱦᱮᱸ ᱚᱱᱠᱟ ᱛᱟᱦᱚᱞᱮ ᱠᱚᱫᱚ ᱵᱟᱹᱵᱤᱱ ᱵᱟᱠᱚ ᱵᱤᱱ